ᱦᱳᱭ ᱡᱚᱦᱟᱨ ᱜᱮ᱾
ᱟᱸ ᱱᱟᱯᱟᱭ ᱵᱟᱲᱟ ᱜᱮᱥ ᱛᱚ, ᱦᱮᱸ ᱟᱸᱡᱚᱢᱚᱜ ᱠᱟᱱ ᱜᱮᱭᱟ᱾
ᱛᱟᱦᱚᱞᱮ ᱪᱮᱫ ᱞᱮᱠᱟ ᱢᱮᱱᱟᱢᱟ?
ᱱᱚᱜ ᱚᱚᱭ ᱱᱚᱝᱠᱟ ᱦᱮᱱᱟᱜ ᱦᱟᱛᱟᱲ ᱠᱟᱹᱫᱤᱧ ᱜᱮᱭᱟ ᱢᱚᱴᱟ ᱢᱩᱴᱤ ᱱᱟᱯᱟᱭ ᱵᱟᱲᱟ ᱜᱮ᱾ ᱟᱢᱜᱮ ᱵᱟᱲᱮ ᱚᱠᱟ ᱞᱮᱠᱟᱢ ᱛᱟᱦᱮᱸ ᱠᱟᱱᱟ?
ᱦᱩᱸ ᱤᱧ ᱱᱟᱯᱟᱭ ᱵᱟᱲᱟ
ᱟᱢᱦᱚ ᱱᱟᱯᱟᱭ ᱵᱟᱲᱟ ᱜᱮ ᱵᱟᱸᱝ?
ᱦᱳᱭ ᱦᱳᱭ ᱚᱱᱛᱮᱱ ᱦᱚᱭ ᱦᱤᱥᱤᱫ ᱠᱚ ᱛᱟᱦᱚᱞᱮ ᱚᱠᱟᱞᱮᱠᱟ?
ᱚᱱᱛᱮ ᱱᱟᱜ ᱦᱚᱭ ᱦᱥᱤᱫ ᱢᱚᱴᱟ ᱢᱩᱴᱤ ᱵᱷᱟᱜᱤ ᱜᱮ᱾ ᱟᱫᱚ ᱫᱟᱜ ᱡᱟᱹᱯᱩᱫ ᱠᱚᱫᱚ ᱱᱟᱥᱮᱱᱟᱜ ᱦᱮᱸ ᱪᱮᱫ ᱤᱧ ᱞᱟᱹᱭᱟ ᱟᱹᱰᱤᱜᱮ ᱡᱟᱞᱟ ᱜᱚᱫ ᱟᱠᱟᱫᱟ ᱦᱮᱸ ᱥᱮ,
ᱵᱟᱭ ᱫᱟᱜ ᱡᱟᱹᱲᱤᱭᱮᱜᱼᱟ?
ᱵᱟᱝ ᱥᱮ᱾
ᱦᱮᱸ ᱚᱱᱟ ᱜᱮᱛᱚ ᱦᱚᱸ ᱟᱞᱮ ᱥᱮᱫ ᱦᱚᱸ ᱚᱱᱠᱟ ᱞᱮᱠᱟᱜᱮ ᱟᱫᱚ ᱪᱮᱫ ᱦᱟᱸᱜ ᱪᱮᱠᱟᱹᱭ ᱦᱩᱭᱩᱜᱼᱟ ᱡᱮ ᱪᱮᱫ ᱦᱚᱸ ᱵᱟᱝ ᱵᱩᱡᱷᱟᱹᱜ ᱠᱟᱱᱟ ᱚᱱᱟ ᱦᱚᱛᱮᱜ ᱛᱮᱜᱮ ᱵᱤᱞᱚᱢ ᱠᱟᱱᱟ ᱞᱮ ᱛᱮ ᱨᱚᱦᱚᱭ ᱮᱦᱚᱵ ᱦᱩᱭ ᱠᱚᱜᱼᱟ
ᱟᱹᱜᱩ ᱠᱟᱫᱮ ᱠᱟᱛᱷᱟ ᱫᱚ ᱠᱟᱱ ᱜᱮᱭᱟ ᱵᱟᱝ ᱫᱚ ᱵᱟᱝ
ᱦᱩᱸᱻ ᱛᱟᱦᱚᱞᱮ ᱟᱯᱮ ᱫᱚ ᱨᱚᱦᱚᱭ ᱠᱚᱫᱚ ᱯᱮ ᱮᱦᱚᱵ ᱜᱚᱫ ᱟᱠᱟᱫᱟ?.
ᱚᱠᱚᱭ ᱟᱞᱮ ᱵᱟᱸ ᱵᱟᱝ ᱚᱱᱠᱟ ᱨᱚᱦᱚᱭ ᱠᱚ ᱵᱟᱝᱞᱮ ᱮᱛᱚᱦᱚᱵ ᱫᱟᱲᱮ ᱠᱟᱣᱫᱟ ᱦᱮᱸᱥᱮ ᱢᱚᱱᱮ ᱛᱮᱫᱚ ᱢᱟ ᱦᱩᱭᱩᱜ ᱠᱟᱱ ᱛᱟᱦᱮᱸᱫ ᱡᱮ ᱞᱚᱜᱚᱱ ᱧᱚᱜ ᱨᱚᱦᱚᱭ ᱫᱟᱲᱮᱜ ᱠᱷᱟᱱ ᱜᱮ ᱱᱟᱯᱟᱭᱚᱜᱼᱟ ᱦᱮᱸᱥᱮ᱾
ᱦᱮᱸ
ᱟᱫᱚ ᱵᱟᱝ ᱦᱩᱸ ᱟᱫᱚ ᱚᱱᱠᱟ ᱫᱟᱜ ᱡᱟᱹᱲᱤ ᱠᱚᱦᱚᱸ ᱵᱟᱹᱱᱩᱜ ᱠᱟᱜ ᱠᱷᱟᱹᱛᱤᱨ ᱛᱮ ᱪᱤᱠᱟ ᱞᱮᱠᱟ ᱛᱮᱢ ᱨᱚᱦᱚᱭᱟ ᱢᱟ ᱞᱟᱹᱭᱢᱮ,
ᱦᱮᱸ ᱦᱮᱸ ᱚᱱᱟ ᱜᱮᱛᱚ ᱡᱚᱛᱚᱠᱷᱚᱱᱮ ᱡᱟᱞᱟ ᱟᱠᱟᱼᱟ᱾
ᱛᱟᱦᱚᱞᱮ ᱟᱯᱮᱫᱚᱻ ᱥᱮᱨᱢᱟ ᱫᱟᱜ ᱛᱮᱯᱮ ᱨᱚᱦᱚᱭᱟ ᱥᱮ ᱱᱤᱝᱠᱟᱹ ᱢᱤᱱᱤ ᱚᱱᱠᱟ ᱥᱮ ᱜᱟᱰᱟ ᱡᱟᱦᱟᱸ ᱱᱟᱜ
ᱦᱮᱸ ᱢᱤᱱᱤ ᱠᱚᱦᱚᱸ ᱦᱮᱱᱟᱜ ᱠᱟᱜ ᱜᱤᱭᱟ ᱠᱷᱟᱞᱤ ᱥᱮᱨᱢᱟ ᱫᱟᱜ ᱟᱥᱟ ᱫᱚ ᱵᱟᱝ ᱠᱟᱱᱟ᱾ ᱟᱪᱪᱷᱟ ᱟᱫᱚᱻ ᱢᱤᱱᱤ ᱦᱮᱱᱟᱜ ᱟᱠᱟᱫᱟ ᱢᱤᱱᱤ ᱥᱮᱫ ᱫᱚ ᱟᱣᱨᱤ ᱠᱚ ᱞᱟᱦᱟᱭᱟ ᱢᱚᱱᱮ ᱡᱤᱣᱤ ᱠᱚ ᱟᱫᱚ ᱥᱟᱱᱟᱢ ᱦᱚᱲ ᱠᱚ ᱠᱚ ᱢᱚᱱᱮ ᱵᱟᱲᱟᱜ ᱠᱟᱱᱟ ᱤᱧ ᱮᱠᱞᱟ ᱥᱩᱢᱩᱝ ᱫᱚ ᱩᱭᱦᱟᱹᱨ ᱵᱷᱟᱵᱤ ᱪᱮᱫ ᱪᱤᱠᱟᱹᱛᱮ ᱦᱩᱭᱩᱜᱼᱟ᱾ ᱟᱵᱚ ᱡᱟᱦᱟᱸᱭ ᱠᱚ ᱜᱷᱚᱨᱮ ᱛᱩᱲᱤ ᱯᱚᱲᱚ ᱛᱟᱭᱚᱢ ᱫᱟᱨᱟᱢ ᱥᱮ ᱠᱷᱚᱥᱞᱟ ᱠᱚ ᱪᱟᱥ ᱫᱟ ᱢᱤᱫᱴᱟᱝ ᱩᱭᱦᱟᱹ ᱵᱷᱟᱵᱽᱱᱟ ᱦᱮᱱᱟᱜ ᱟᱠᱟᱫ ᱛᱟᱠᱚᱣᱟ᱾ ᱟᱫᱚ ᱩᱱᱠᱩ ᱫᱚ ᱞᱟᱦᱟ ᱧᱚᱜ ᱜᱮ ᱠᱚ ᱨᱚᱦᱚᱭ ᱫᱟ ᱟᱨ ᱠᱤ ᱚᱱᱟ ᱫᱷᱟᱨᱮ ᱫᱚ ᱜᱷᱩᱴᱩ ᱦᱚᱸ ᱜᱷᱩᱴᱩ ᱧᱚᱜ ᱜᱮᱭᱟ᱾
ᱦᱩᱹᱻ
ᱟᱨᱦᱩᱸ ᱱᱤᱭᱟᱹ ᱫᱷᱟ ᱠᱮᱱᱮᱞ ᱫᱟᱜ ᱞᱮ ᱧᱟᱢ ᱜᱚᱫ ᱠᱮᱭᱟ ᱱᱤᱛᱳ ᱡᱟᱦᱟᱸ ᱞᱮᱠᱟ ᱟᱞᱮ ᱪᱮᱛᱟᱱ ᱴᱷᱮᱱ ᱱᱟᱥᱮ ᱱᱟᱜ ᱦᱟᱱᱟ ᱯᱳᱞ ᱴᱟᱜ ᱨᱟᱯᱩᱫ ᱟᱠᱟᱱᱟ᱾ ᱟᱫᱚ ᱚᱱᱟᱠᱚ ᱡᱩᱛ ᱮᱫ ᱠᱷᱟᱱ ᱠᱚ ᱟᱫᱚ ᱚᱸᱰᱮ ᱠᱟᱹᱢᱤ ᱪᱟᱞᱟᱜ ᱠᱟᱱᱟ ᱠᱟᱹᱢᱤ ᱠᱟᱠᱷᱟᱱ ᱫᱚᱠᱚ ᱛᱚᱞ ᱠᱟᱫᱟ ᱠᱚ ᱠᱮᱱᱟᱞ ᱟᱫᱚ ᱠᱮᱱᱮᱞ ᱠᱚ ᱛᱚᱞ ᱠᱟᱜ ᱠᱷᱟᱛᱤᱨ ᱛᱮ ᱟᱫᱚ ᱵᱟᱝ ᱦᱤᱡᱩᱜ ᱠᱟᱱᱟ ᱟᱞᱮ ᱥᱮ ᱫᱟᱜ ᱫᱚ ᱚᱱᱟ ᱠᱷᱟᱛᱤᱨ ᱛᱮ ᱟᱨᱚ ᱟᱨᱦᱚ ᱵᱮᱥᱤ ᱛᱮ ᱟᱞᱚ ᱞᱮ ᱫᱟᱜ ᱛᱮᱫᱚ ᱞᱮ ᱚᱵᱷᱟᱵ ᱜᱚᱫ ᱢᱟ ᱱᱮᱥ ᱫᱚ
ᱟᱞᱮᱛᱚ ᱱᱚᱛᱮ ᱫᱚ ᱥᱮᱨᱢᱟ ᱡᱟᱹᱲᱤ ᱜᱮ ᱠᱮᱱᱮᱞ ᱫᱟᱜ ᱦᱤᱡᱩᱜ ᱨᱮᱦᱚᱸ ᱱᱚᱜ ᱚᱭ ᱢᱮ ᱢᱤᱱᱤ ᱨᱮᱱᱟᱜ ᱫᱟᱜ ᱪᱮᱫ ᱞᱮᱠᱟ ᱚᱱᱮ ᱚᱱᱠᱟ ᱞᱮ ᱧᱟᱢᱟ᱾ ᱚᱱᱠᱟ ᱱᱟᱞᱟ ᱛᱮᱜᱮ ᱦᱤᱡᱩᱜᱼᱟ ᱢᱟᱨᱟᱝ ᱠᱮᱱᱮᱞ ᱫᱚ ᱥᱟᱺᱜᱤᱧ ᱧᱚᱜ ᱢᱮᱱᱟᱜᱼᱟ᱾
ᱚᱻ ᱟᱪᱪᱷᱟ ᱟᱪᱪᱷᱟ ᱢᱟᱱᱮ ᱥᱟᱸᱜᱮ ᱫᱚ ᱵᱟᱝ ᱟᱞᱮ ᱫᱚ ᱠᱮᱱᱮᱞ ᱫᱟᱜ ᱦᱮᱡ ᱦᱤᱭᱩᱥ ᱯᱚᱨᱤᱟᱱ ᱛᱮᱜᱮ ᱦᱤᱡᱩᱜᱼᱟ᱾ ᱫᱟᱜ ᱫᱚ ᱵᱟᱝ ᱠᱚᱢᱚᱜᱼᱟ ᱟᱫᱚ ᱚᱱᱮ ᱪᱮᱛᱟᱱ ᱴᱷᱮᱱ ᱠᱷᱚᱱ ᱡᱚᱛᱨᱟ ᱠᱷᱟᱹᱛᱤᱨ ᱛᱮᱜᱮ ᱠᱚᱱ ᱵᱨᱤᱡᱽ ᱠᱚ ᱡᱩᱛ ᱮᱫ ᱠᱷᱟᱹᱛᱤᱨ ᱛᱮᱜᱮ ᱚᱱᱠᱟ ᱛᱚ ᱮᱠᱮᱴᱚᱬᱮ ᱜᱚᱫ ᱚᱱᱟᱞᱮ ᱵᱟᱠᱷᱟᱱ ᱫᱚ ᱱᱤᱛᱚᱜ ᱛᱮ ᱟᱞᱮ ᱦᱭᱛᱳ ᱨᱚᱦᱚᱭ ᱞᱮ ᱮᱛᱚᱦᱚᱵ ᱜᱚᱫ ᱠᱮᱭᱟ ᱞᱚᱥᱚᱫ ᱠᱚ ᱦᱩᱭ ᱜᱚᱫ ᱠᱚᱜᱼᱟ᱾
ᱦᱩᱹᱻ ᱟᱨ ᱛᱟᱦᱚᱞᱮ ᱛᱚᱞᱟ ᱫᱚᱯᱮ ᱜᱤᱰᱤ ᱠᱟᱫᱟ ᱥᱮ ᱵᱟᱝ?.
ᱦᱮᱸ ᱛᱚᱞᱟ ᱠᱚᱫᱚ ᱦᱩᱭ ᱠᱟᱱᱟ ᱦᱟᱨᱟ ᱠᱟᱱᱟ ᱢᱚᱱᱮ ᱦᱩᱭᱩᱜ ᱠᱟ ᱥᱮᱨᱢᱟ ᱫᱟᱜ ᱡᱩᱫᱤ ᱥᱟᱸᱜᱮ ᱠᱚᱜ ᱜᱚᱜ ᱠᱚᱜᱼᱟ ᱦᱮᱸ ᱥᱮ ᱛᱟᱦᱚᱞᱮ ᱚᱱᱟ ᱥᱮᱨᱢᱟ ᱫᱟᱜ ᱛᱮ ᱨᱚᱦᱚᱭ ᱜᱟᱱ ᱜᱚᱫ ᱠᱳᱟ ᱦᱟᱥᱟ ᱠᱚ ᱡᱟᱛᱨᱟ
ᱛᱟᱦᱚᱞᱮ ᱟᱯᱮᱥᱮᱫ ᱪᱮᱫ ᱠᱚ ᱪᱟᱥ ᱦᱩᱭᱩᱜ ᱜᱮᱭᱟ ᱚᱱᱟ ᱦᱩᱲᱩ ᱟᱨ ᱱᱤᱭᱟᱹ ᱵᱟᱫ ᱠᱟᱛᱮᱫ ᱥᱚᱵᱡᱤ ᱠᱚ
ᱦᱩᱸ
ᱟᱨ ᱟᱫᱚ ᱥᱟᱺᱜᱤᱧ ᱫᱚ ᱵᱟᱝ
ᱦᱮᱸ ᱦᱟᱞᱳᱣ